ᱦᱮᱞᱳ,
ᱦᱮᱞᱳᱻ
ᱦᱮᱞᱳᱻ ᱦᱮᱸ ᱨᱚᱲ ᱟᱸᱡᱚᱢᱚᱜ ᱠᱟᱱᱟ? ᱦᱮᱸ ᱡᱚᱦᱟᱨ ᱜᱮ᱾
ᱟᱪᱪᱷᱟ, ᱦᱮᱸ ᱢᱟ ᱜᱟᱞᱢᱟᱨᱟᱣ ᱮᱦᱚᱵ ᱛᱟᱞᱟᱝ ᱵᱮᱱ ᱛᱟᱦᱚᱞᱮ᱾
ᱵᱟᱹᱧ ᱪᱤᱠᱟᱹ ᱵᱟᱲᱟᱭᱮᱫᱟ᱾
ᱪᱤ ᱜᱮ ᱵᱟᱝ ᱚᱲᱟᱜ ᱠᱚᱨᱮ ᱜᱮ ᱡᱤᱨᱟᱹᱣ ᱵᱟᱲᱟ ᱦᱩᱭᱠᱟᱱᱟ᱾
ᱪᱤᱜ ᱠᱩᱯᱮ ᱪᱮᱠᱟ ᱵᱟᱲᱟᱭᱮᱫᱟ?
ᱚᱲᱟᱜ ᱠᱚᱨᱮ ᱢᱮᱱᱟᱜ ᱞᱮᱭᱟ ᱾
ᱫᱟᱜ ᱵᱟᱲᱟᱭ ᱫᱟᱭ ᱥᱮ ᱵᱟᱝ ᱟᱯᱮ ᱥᱮᱫ ᱫᱚ?
ᱦᱮᱸ ᱦᱮᱸ ᱫᱟᱜ ᱫᱚ ᱚᱱᱮ ᱚᱱᱠᱟ ᱜᱮ ᱫᱟᱜ ᱫᱟᱭ᱾
ᱟᱪᱪᱷᱟ,
ᱟᱯᱮᱥᱮᱜ ᱟᱯᱮᱥᱮᱜ?
ᱟᱞᱮ ᱥᱮᱱ ᱦᱚᱸ ᱱᱚᱜ-ᱚᱭ ᱵᱟᱨ ᱯᱮ ᱫᱤᱱ ᱫᱚ ᱵᱷᱟᱜᱤ ᱜᱮᱭ ᱫᱟᱜ ᱟᱜ ᱞᱮᱭᱟ᱾ ᱟᱫᱚ ᱥᱤᱭᱚᱜ ᱠᱩ ᱞᱟᱜᱟᱣ ᱦᱩᱭ ᱟᱠᱟᱱᱟ ᱴᱨᱟᱠᱴᱟᱨ ᱠᱩ ᱢᱟᱴᱷ ᱠᱚᱨᱮ ᱯᱷᱮᱰ ᱟᱠᱟᱱᱟ ᱚᱱᱟ ᱠᱚᱜᱮ ᱧᱮᱞ ᱵᱟᱲᱟ ᱦᱩᱭᱩᱜ ᱠᱟᱱᱟ᱾
ᱛᱤᱦᱤᱧ ᱫᱚ ᱟᱯᱮ ᱥᱮᱫ ᱫᱟᱜ ᱞᱮᱫᱟ ᱥᱮ ᱵᱟᱝ?
ᱛᱮᱦᱮᱧ ᱫᱚ ᱥᱮᱨᱚᱠᱚᱢ ᱫᱚ ᱵᱟᱭ ᱫᱟᱜ ᱟᱠᱟᱫᱟ᱾ ᱛᱚᱵᱮ ᱛᱤᱠᱤᱱ ᱥᱮᱡᱽ ᱢᱤᱫ ᱜᱷᱟᱹᱲᱤ ᱫᱟᱜ ᱫᱚᱭ ᱫᱟᱜ ᱠᱮᱫ ᱜᱮᱭᱟ᱾ ᱟᱫᱚ ᱟᱹᱰᱤ ᱡᱟᱹᱥᱛᱤ ᱫᱚ ᱵᱟᱭ ᱫᱟᱜ ᱠᱟᱫᱟ᱾
ᱠᱚᱢ ᱧᱚᱜᱮ ᱫᱟᱜ ᱟᱠᱟᱫᱟ,
ᱟᱨ ᱟᱯᱮ ᱥᱮᱱ ᱫᱚ ᱛᱟᱦᱞᱮ ᱚᱠᱟ ᱞᱮᱠᱟᱭ ᱫᱟᱜ ᱠᱮᱫᱟ?
ᱟᱞᱮᱥᱮᱫ ᱢᱟ ᱦᱮ
ᱟᱪᱪᱷᱟ
ᱞᱟᱦᱟ ᱪᱟᱞᱟᱣ ᱢᱮ
ᱟᱨ ᱛᱟᱦᱚᱞᱮ ᱨᱚᱦᱚᱭ ᱠᱚ ᱫᱚᱯᱮ ᱞᱟᱜᱟᱣ ᱵᱟᱲᱟ ᱠᱟᱱᱟ ᱥᱮ ᱵᱟᱝ?
ᱞᱚᱥᱚᱫ ᱫᱚ ᱞᱚᱥᱚᱫ ᱟᱠᱟᱫᱟ ᱥᱩᱨᱩᱭ ᱫᱟᱞᱮ
ᱦᱩᱸ
ᱟᱯᱮ ᱥᱮᱫ ᱢᱟ ᱟᱹᱣᱨᱤ ᱥᱩᱨᱩᱜ-ᱟ?
ᱟᱞᱮᱥᱱ ᱥᱩᱨᱩ ᱫᱚ ᱥᱮᱨᱚᱠᱚᱢ ᱫᱚ ᱵᱟᱝ ᱥᱩᱨᱩ ᱠᱟᱱᱟ ᱾ ᱟᱫᱚ ᱦᱟᱸᱜ ᱵᱟᱨ ᱯᱮ ᱫᱤᱱ ᱛᱟᱭᱚᱢ ᱛᱮᱜᱤ ᱥᱩᱨᱩ ᱫᱚ ᱮᱠᱫᱚᱢ ᱡᱚᱛᱚ ᱦᱚᱲ ᱠᱚ ᱥᱩᱨᱩᱜᱼᱟ᱾ ᱠᱷᱚᱱ ᱫᱚ ᱨᱚᱦᱚᱭ ᱫᱚ ᱵᱟᱞᱮ ᱥᱩᱨᱩ ᱫᱟᱲᱮᱣ ᱠᱟᱫᱟ ᱠᱷᱟᱱ᱾
ᱟᱨ ᱵᱟᱹᱫ ᱵᱟᱹᱭᱦᱟᱲ ᱨᱮᱱᱟᱜ ᱠᱟᱹᱢᱤ ᱫᱚ ᱛᱤᱱᱟᱹᱜ ᱴᱟ ᱞᱟᱦᱟ ᱪᱟᱞᱟᱣᱱ-ᱟ?
ᱵᱟ. ᱛ ᱵᱟ. ᱭᱦᱟ. ᱲ ᱛᱚᱞᱟ ᱠᱚ ᱟᱯᱷᱚᱨ ᱦᱩᱭ ᱠᱟᱱᱟ᱾ ᱟᱨ ᱚᱱᱮ ᱞᱚᱥᱚᱫ ᱦᱩᱭᱩᱜ ᱠᱟᱱᱟ᱾ ᱵᱟᱹᱭᱦᱟᱹᱲ ᱠᱚ ᱥᱟᱯᱷᱟ ᱦᱩᱭᱩᱜ ᱠᱟᱱᱟ ᱟᱞ ᱠᱚᱦᱚᱸ ᱡᱟᱜᱮ ᱢᱟᱜ ᱥᱟᱯᱷᱟ ᱯᱟ ᱦᱩᱭᱩᱜ ᱠᱟᱱᱟ ᱤᱱᱟᱹ ᱠᱚᱜᱮ ᱾
ᱪᱟᱵᱟ ᱠᱟᱱᱟ ᱥᱮ ᱢᱮᱱᱟᱜ ᱠᱟᱜ ᱜᱮᱭᱟ ᱮᱠᱚᱱᱳ ᱥᱟᱯᱷᱟ ᱠᱚ?
ᱮᱠᱷᱚᱱ ᱫᱚ ᱵᱟᱝ ᱪᱟᱵᱟᱜ-ᱟ ᱪᱟᱵᱟᱜ-ᱟ ᱟᱫᱚ ᱪᱟᱞᱟᱜ ᱠᱟᱱ ᱜᱮᱭᱟ ᱾
ᱡᱚᱢ ᱵᱟᱲᱟ ᱠᱚᱫᱚ ᱦᱩᱭ ᱠᱟᱱᱟ?
ᱦᱮᱸ ᱡᱚᱢ ᱵᱟᱲᱟ ᱠᱚᱫᱚ ᱟᱹᱭᱩᱵ ᱵᱮᱲᱟ ᱨᱮᱭᱟᱜ ᱫᱚ ᱦᱩᱭ ᱫᱚ ᱦᱩᱭ ᱵᱟᱲᱟ ᱟᱠᱟᱱ ᱜᱮᱭᱟ᱾ ᱟᱫᱚ ᱵᱟᱨᱦᱮ ᱥᱮᱜ ᱨᱮ ᱡᱤᱨᱟᱹᱣ ᱦᱩᱭ ᱠᱟᱱᱟ ᱡᱚᱢ ᱠᱟᱛᱮᱫ ᱜᱮ ᱾
ᱟᱯᱮ ᱥᱮᱫ ᱢᱟ ᱴᱟᱠᱴᱟᱨ ᱛᱮᱜᱮ ᱠᱚ ᱞᱚᱥᱚᱫ ᱜᱮᱭᱟ᱾
ᱟᱞᱮ ᱥᱮᱱ ᱫᱚ ᱴᱨᱟᱠᱴᱟᱨ ᱛᱮᱜᱮ ᱡᱟᱹᱥᱛᱤ ᱠᱚ ᱞᱚᱥᱚᱫ ᱫᱟ ᱱᱮᱛᱟᱨ ᱫᱚ᱾ ᱦᱮᱸ ᱰᱟᱝᱨᱟ ᱱᱟᱦᱮᱞ ᱫᱚ ᱚᱱᱮᱠᱴᱟ ᱜᱮ ᱠᱚᱢ ᱜᱮᱭᱟ᱾ ᱢᱮᱱᱟᱜ ᱫᱚ ᱢᱮᱱᱟᱜ ᱟᱠᱟᱫ ᱜᱮᱭᱟ ᱟᱫᱚ ᱵᱚᱨᱥᱟ ᱨᱮᱫᱚ ᱵᱟᱠᱚ ᱯᱷᱮᱴᱦᱚ ᱞᱮᱫᱟ ᱚᱱᱟ ᱫᱟᱜ᱾ ᱢᱤᱫ ᱜᱷᱟᱲᱤ ᱛᱮ ᱛᱟᱞᱟ ᱦᱳᱲᱳ ᱪᱟᱥ ᱦᱳᱭᱳᱜ ᱠᱟᱱᱟ ᱛᱚ᱾
ᱟᱫᱚ, ᱦᱮᱸ ᱴᱨᱟᱠᱴᱟᱨ ᱜᱮ ᱠᱚ ᱠᱩᱥᱤᱭᱟᱜ ᱠᱟᱱᱟ ᱾ ᱟᱯᱮ ᱥᱮᱱ ᱫᱚ ᱛᱟᱦᱚᱸᱞᱮ?
ᱯᱟᱞᱴᱟᱣ ᱱᱟ ᱴᱟᱠᱴᱟᱨ ᱜᱮᱠᱚ, ᱟᱪᱷᱟ ᱰᱟᱹᱝᱨᱤ ᱱᱟᱦᱮᱞ ᱠᱚᱨᱮᱱᱟᱜ ᱾
ᱰᱟᱝᱨᱤ ᱱᱟᱦᱮᱞ ᱫᱚᱦᱚᱸ ᱠᱚ ᱾ ᱪᱟᱥ ᱜᱮᱭᱟ ᱟᱫᱚ ᱥᱚᱵᱽᱡᱤ ᱠᱚ ᱪᱟᱥ ᱜᱮ ᱵᱮᱥᱤ ᱦᱩᱭᱩᱜ ᱜᱮᱭᱟ ᱰᱟᱹᱝᱨᱤ ᱱᱟᱦᱮᱞ ᱛᱮᱫᱚ᱾ ᱦᱩᱸ, ᱠᱚᱢ ᱥᱚᱢ ᱵᱟᱲᱜᱤ ᱠᱚᱨᱮᱱᱟᱜ ᱪᱟᱥ ᱠᱩ᱾ ᱡᱚᱠᱷᱚᱱᱳ ᱦᱳᱭᱳᱜᱼᱟ ᱛᱚᱠᱷᱚᱱ ᱰᱟᱹᱟᱝᱨᱤ ᱱᱟᱦᱮᱞ ᱠᱚ ᱵᱮᱵᱚᱦᱟᱨ ᱫᱟ ᱡᱟᱹᱥᱛᱤ ᱦᱳᱭᱩᱜ ᱜᱮ,
ᱛᱟᱦᱚᱞᱮ ᱠᱟᱹᱴᱤᱡ ᱠᱟᱹᱴᱤᱡ ᱜᱮᱯᱮ ᱧᱟᱢᱟ᱾
ᱜᱚᱝᱠᱮ ᱤᱭᱟᱹ ᱨᱚᱲ ᱦᱟᱸᱜ ᱟᱵᱮᱱᱟᱜ ᱛᱷᱚᱲᱟ ᱰᱤᱥᱴᱟᱵᱽ ᱧᱚᱜᱚᱜ ᱠᱟᱱᱟ᱾
ᱟᱸᱡᱚᱢ ᱫᱟ?
ᱦᱮᱸ ᱟᱸᱡᱚᱢ ᱫᱚ ᱡᱳᱨ ᱜᱮ ᱟᱸᱡᱚᱢᱚᱜ ᱠᱟᱱᱟ, ᱟᱫᱚ ᱚᱠᱟ ᱚᱠᱟ ᱥᱚᱢᱚᱭ ᱫᱚ ᱛᱷᱚᱲᱟ ᱠᱟᱴᱟ ᱠᱟᱴᱟ ᱟᱸᱡᱚᱢᱚᱜ ᱠᱟᱱ ᱛᱟᱦᱮᱱᱟ ᱾
ᱦᱮᱸ ᱢᱟ ᱞᱟᱹᱭ ᱵᱤᱱ ᱱᱤᱛᱚᱜ᱾
ᱢᱟᱱᱮ ᱟᱯᱮ ᱥᱮᱫ ᱢᱟ ᱱᱮᱛᱟᱨ ᱪᱮᱫ ᱦᱳᱲᱳ ᱠᱚ ᱪᱟᱥ ᱜᱮᱭᱟ?
ᱟᱞᱮ ᱥᱮᱱ ᱫᱚ ᱱᱮᱛᱟᱨ ᱫᱚ ᱪᱷᱚᱛᱨᱤᱥ ᱜᱮ ᱵᱮᱥᱤ ᱠᱚ ᱪᱟᱥ ᱜᱮᱭᱟ᱾ ᱥᱚᱨᱱᱚ ᱦᱩᱭ ᱫᱚ ᱦᱩᱭᱩᱜ ᱜᱮᱭᱟ ᱛᱚᱵᱮ ᱫᱟᱜ ᱦᱮᱡ ᱠᱟᱛᱮᱜ ᱪᱷᱚᱛᱨᱤᱥ ᱠᱚᱜᱤ ᱵᱤᱥᱤ ᱠᱚ ᱪᱟᱥ ᱜᱮᱭᱟ ᱾ ᱪᱟᱥ ᱫᱚ? ᱚᱱᱟ ᱥᱮᱢᱞᱤᱤ ᱦᱩᱲᱩ ᱠᱚᱠᱚ ᱚᱱᱟ ᱠᱚᱠᱚ ᱪᱟᱥ-ᱟ᱾
ᱢᱤᱫᱽ, ᱵᱟᱨ, ᱯᱮ, ᱫᱤᱱ ᱠᱷᱟᱱ ᱜᱮᱯᱮ ᱪᱟᱥ ᱠᱚᱫᱚ ᱵᱟᱝ᱾
ᱦᱮᱸ ᱦᱮᱸ᱾
ᱦᱩᱸ, ᱛᱟᱦᱞᱮ ᱟᱯᱮ ᱢᱤᱱᱤ ᱫᱟᱜ ᱛᱮ ᱜᱮᱯᱮ ᱪᱟᱥ ᱵᱟᱲᱟᱭ ᱜᱮᱭᱟ ᱥᱮ ᱢᱟᱱᱮ?
ᱦᱮᱸ ᱫᱷᱚᱨᱚᱱ ᱪᱟᱥ ᱡᱟᱦᱟᱸ ᱡᱟᱦᱟᱸ ᱞᱚᱞᱚ ᱥᱤᱛᱩᱝ ᱫᱤᱱ ᱵᱚᱱ ᱪᱟᱥ ᱫᱟ ᱚᱱᱟ ᱫᱚ ᱢᱤᱱᱤ ᱥᱟᱵᱢᱟᱨᱥᱟᱞ ᱥᱮᱞᱳ ᱠᱚ ᱛᱮᱜᱮ ᱪᱟᱥ ᱦᱩᱭᱩᱜ ᱜᱮᱭᱟ᱾ ᱟᱨᱦᱚᱸ ᱰᱤᱵᱤᱥᱤ ᱨᱮᱭᱟᱜ ᱫᱟᱜ ᱠᱮᱱᱮᱞ ᱫᱟᱜ ᱦᱚᱸ᱾ ᱚᱱᱮᱠ ᱚᱠᱛᱚ ᱠᱚ ᱟᱲᱟᱜ ᱜᱮᱭᱟ ᱥᱮᱨᱢᱟ ᱟᱨ ᱡᱤ ᱥᱮᱨᱢᱟ ᱠᱚ ᱟᱲᱟᱜᱟ ᱚᱱᱟ ᱥᱮᱨᱢᱟ ᱫᱚ ᱦᱚᱭᱛᱚ ᱢᱤᱱᱤ ᱥᱟᱵ ᱢᱟᱨᱥᱟᱞ ᱩᱱᱟᱹᱜ ᱵᱟᱝ ᱪᱟᱹᱞᱩᱜ-ᱟ ᱦᱩᱸ, ᱟᱫᱚ ᱡᱚᱛᱚ ᱥᱮᱨᱢᱟ ᱫᱚ ᱰᱤᱵᱤᱤᱥᱤ ᱦᱚᱸ ᱵᱟᱠᱚ ᱟᱲᱟᱜ ᱦᱚᱫ ᱫᱚ ᱟᱵᱟᱨ ᱰᱮᱢ ᱨᱮᱭᱟᱜ ᱫᱟᱜ, ᱫᱟᱜ ᱟᱠᱩ ᱵᱟᱠᱚ ᱠᱩᱞᱟᱹᱣ ᱞᱮᱱᱠᱷᱟᱱ ᱫᱚ ᱟᱢ ᱫᱚ ᱟᱨ ᱵᱟᱭ ᱟᱲᱟᱜ ᱟᱢᱟ, ᱮᱭ ᱨᱚᱠᱚᱢ ᱠᱚᱨᱮ ᱪᱟᱥ ᱦᱩᱭᱩᱜ ᱜᱮᱭᱟ ᱫᱷᱚᱨᱚᱱ ᱫᱚ᱾
ᱛᱟᱦᱚᱞᱮ ᱜᱚᱝᱠᱮ ᱛᱟᱦᱚᱞᱮ ᱢᱟ ᱥᱚᱵᱡᱤ ᱪᱟᱥ ᱠᱚ ᱦᱩᱭ ᱵᱟᱲᱟᱜ ᱜᱮᱭᱟ ᱥᱮ ᱵᱟᱝ?
ᱦᱮᱸ ᱦᱮᱸ ᱦᱩᱭᱩᱜ ᱜᱮᱭᱟ ᱟᱫᱚ ᱟᱹᱰᱤ ᱠᱚᱢ ᱜᱮ ᱦᱩᱭᱩᱜ-ᱟ᱾
ᱪᱮᱫ ᱠᱚᱯᱮ ᱪᱟᱥ ᱵᱟᱲᱟᱭ ᱜᱮᱭᱟ ᱥᱚᱵᱡᱤ ᱵᱚᱞᱛᱮ ᱚᱭ ᱡᱮᱢᱚᱱ ᱫᱷᱚᱨᱚ ᱟᱹᱞᱩ ᱠᱚ ᱯᱮᱸᱭᱟᱡ ᱠᱚ ᱢᱟᱱᱮ ᱚᱱᱟ ᱠᱚᱯᱮ ᱪᱟᱥ ᱵᱟᱲᱟᱭ ᱜᱮᱭᱟ?
ᱯᱮᱸᱭᱟᱡ ᱫᱚ ᱱᱚᱛᱮ ᱫᱚ ᱵᱟᱞᱮ ᱪᱟᱥ ᱜᱮᱭᱟ ᱛᱚᱵᱮ ᱟᱞᱩ ᱫᱚ ᱪᱟᱥ ᱦᱩᱭᱩᱜ ᱜᱮᱭᱟ᱾ ᱥᱟᱹᱨᱩ ᱠᱚ ᱪᱟᱥ ᱦᱩᱭᱩᱜ ᱜᱮᱭᱟ, ᱟᱨ ᱱᱚᱛᱮ ᱴᱚᱢᱮᱴᱳ ᱵᱷᱮᱱᱰᱤ ᱯᱚᱴᱚᱞ ᱠᱚ ᱟᱲᱟᱜ ᱥᱟᱠᱟᱢ ᱠᱚ ᱦᱮᱸ᱾ ᱠᱚᱸᱰᱦᱟ ᱠᱚ ᱵᱮᱝᱜᱟᱲ ᱠᱚ,
ᱵᱮᱥᱤᱨ ᱵᱷᱟᱜᱽ ᱟᱞᱩ ᱠᱚᱯᱮ ᱪᱟᱥ ᱵᱟᱲᱟᱭ ᱜᱮᱭᱟ ᱵᱟᱝ?
ᱦᱮᱸ,
ᱡᱮᱢᱚᱱ ᱫᱷᱚᱨᱚ ᱳᱭ ᱢᱟᱹᱨᱤᱪ ᱠᱚ ᱵᱤᱢ ᱠᱚ ᱚᱱᱟ ᱠᱚᱫᱚ ᱟᱯᱮ ᱵᱟᱝᱯᱮ ᱪᱟᱥ ᱵᱟᱲᱟᱭ ᱜᱮᱭᱟ?
ᱵᱟᱝ ᱢᱟᱹᱨᱤᱪ ᱠᱚᱫᱚ ᱠᱷᱩᱵ ᱮᱠᱴᱟ ᱫᱚ ᱵᱟᱞᱮ ᱪᱟᱥ ᱵᱟᱲᱟᱭ ᱜᱮᱭᱟ ᱾
ᱟᱞᱮ ᱥᱮᱫ ᱢᱟᱥᱮ ᱚᱱᱟᱜᱮ ᱡᱟᱹᱥᱛᱤ ᱠᱚ ᱨᱚᱦᱚᱭ ᱜᱮᱭᱟ ᱾
ᱦᱮᱸ ᱟᱯᱮ ᱥᱮᱱ ᱫᱚ ᱛᱟᱦᱚᱞᱮ ᱟᱱᱟᱡ ᱯᱟᱹᱛᱤ ᱜᱮ ᱡᱟᱹᱥᱛᱤ ᱠᱚ ᱨᱚᱦᱚᱭ ᱜᱮᱭᱟ?
ᱦᱮᱸ ᱦᱩᱭᱩ ᱟᱱᱟᱡᱯᱟᱛᱤ ᱜᱮ ᱡᱟᱹᱥᱛᱤ ᱠᱚ ᱨᱚᱦᱚᱭ ᱜᱮᱭᱟ ᱡᱮᱢᱚᱱ ᱫᱚ ᱟᱹᱞᱩ ᱦᱚᱸᱠᱚ ᱨᱚᱦᱚᱭ ᱜᱮᱭᱟ ᱟᱨ ᱡᱚᱛᱚ ᱠᱤᱪᱷᱩ ᱢᱟᱱᱮ ᱢᱟᱱᱮ ᱪᱮᱫ ᱠᱤᱪᱷᱩ ᱥᱚᱵᱡᱤ ᱢᱮᱱᱟᱜ-ᱟ ᱡᱷᱚᱛᱚ ᱜᱮᱠᱚ ᱪᱟᱥ ᱵᱟᱲᱟᱭ ᱜᱮᱭᱟ ᱱᱚᱣᱟ ᱠᱚᱨᱮ᱾
ᱟᱫᱚ ᱛᱟᱦᱚᱞᱮ ᱱᱚᱜ-ᱚᱭ ᱵᱚᱨᱥᱟ ᱨᱮᱢᱟ ᱦᱟᱸᱜ ᱢᱟᱴ ᱠᱚᱨᱮ ᱜᱚᱝᱜᱷᱟ ᱠᱩ ᱨᱚᱠᱚᱡ ᱠᱩ ᱦᱟᱹᱠᱩ ᱠᱟᱴᱠᱚᱢ ᱠᱩ ᱧᱟᱢᱚᱜ ᱜᱮᱭᱟ ᱟᱫᱚ ᱟᱯᱮᱥᱱ ᱫᱚ ᱥᱮᱣᱠᱟ ᱧᱟᱢᱚᱜ ᱜᱮᱭᱟ ᱠᱚ ᱥᱮ ᱵᱟᱝᱠᱚ ᱧᱟᱢᱚᱜ ᱠᱟᱱᱟ?
ᱵᱟᱝ ᱵᱟᱝ ᱵᱟᱝ ᱟᱫᱚ ᱵᱟᱝ ᱵᱟᱝ᱾
ᱟᱫᱚ ᱵᱚᱨᱥᱟ ᱨᱮᱫᱚ ᱛᱟᱦᱚᱞᱮ ᱪᱮᱫ ᱠᱩᱡ ᱯᱮ ᱩᱛᱩ ᱵᱟᱲᱟᱭ ᱜᱮᱭᱟ ᱚᱲᱟᱜ ᱠᱚᱨᱮ?
ᱟᱫᱚ ᱮᱭ ᱡᱮᱢᱚᱱ ᱩᱛᱩᱭᱟᱞᱮ ᱚᱱᱟ ᱠᱚᱜᱮ, ᱪᱟᱥ ᱦᱩᱭ ᱠᱟᱱᱟ ᱚᱱᱟ ᱠᱚᱜᱮ ᱩᱛᱩ ᱵᱟᱲᱟ ᱦᱩᱭᱩᱜ ᱜᱮᱭᱟ᱾
ᱦᱩᱸ᱾
ᱟᱯᱮ ᱥᱮᱫ ᱠᱚ ᱧᱟᱢ ᱵᱟᱲᱟᱜ ᱜᱮᱭᱟ?
ᱦᱮᱸ ᱟᱞᱮᱥᱱ ᱫᱚ ᱜᱚᱝᱜᱷᱟ ᱠᱩ ᱱᱚᱸᱜᱼᱚᱭ ᱦᱟᱸᱜ ᱱᱮᱛᱟᱨ ᱫᱚ ᱜᱚᱸᱜᱷᱟ ᱠᱚ ᱧᱟᱢᱚᱜ ᱜᱮᱭᱟ ᱠᱷᱩᱵ ᱜᱮ᱾ ᱛᱟᱦᱞᱮ ᱜᱚᱝᱜᱷᱟ ᱟᱹᱞᱩ ᱟᱢᱲᱟ ᱠᱚ ᱥᱟᱶ ᱨᱟᱥᱮ ᱦᱩᱭᱩᱜ ᱜᱮᱭᱟ ᱦᱩᱸ᱾
ᱟᱵᱟᱨ ᱜᱚᱝᱜᱷᱟ ᱠᱩ ᱰᱷᱮᱨ ᱞᱮᱱᱠᱷᱟᱱ ᱚᱠᱟ ᱚᱠᱟ ᱫᱚ ᱟᱸ ᱜᱤᱫᱽᱨᱟᱹ ᱠᱩ ᱜᱚᱸᱜᱷᱟ ᱦᱚᱸ ᱨᱟᱯᱟᱜ ᱠᱟᱛᱮᱜ ᱠᱩ ᱡᱚᱢ ᱠᱚᱜᱮᱭᱟ᱾ ᱠᱤᱪᱷᱩ
ᱛᱟᱭᱚᱢ ᱫᱤᱱ ᱦᱟᱸᱜ ᱟᱨᱚ ᱫᱟᱜ ᱠᱚ ᱡᱟᱹᱥᱛᱤ ᱞᱮᱱᱠᱷᱟᱱ ᱛᱚᱠᱷᱚᱱ ᱫᱚ ᱵᱟᱹᱫ ᱠᱚᱨᱮ ᱠᱟᱴᱠᱚᱢ ᱠᱩᱡ ᱠᱟᱴᱠᱚᱢ ᱨᱟᱯᱟᱜ ᱥᱮ ᱠᱟᱴᱠᱚᱢ ᱨᱟᱥᱤ
ᱩᱛᱩ ᱵᱟᱲᱟ ᱦᱳᱭᱳᱜ ᱜᱮᱭᱟ ᱚᱱᱟ ᱠᱚᱜᱮ᱾
ᱚᱱᱟ ᱢᱟ ᱞᱟᱦᱟ ᱠᱟᱛᱷᱟ ᱠᱟᱱ ᱜᱮᱭᱟ ᱟᱞᱮ ᱥᱮᱫᱢᱟ ᱱᱮᱛᱟᱨ ᱢᱟ ᱢᱤᱫᱴᱟᱝ ᱦᱚ ᱵᱟᱝᱞᱤᱝ ᱫᱤᱥᱟᱹᱭᱮᱫ ᱠᱚᱣᱟ᱾
ᱦᱩᱸ ᱟᱞᱮ ᱥᱮᱱ ᱦᱚᱸ ᱞᱟᱦᱟ ᱛᱮ ᱡᱟᱦᱟᱸ ᱞᱮᱠᱟ ᱠᱚ ᱧᱟᱢᱚᱜ ᱠᱟᱱ ᱛᱟᱦᱮᱸᱱᱟ, ᱟᱸᱜ ᱡᱚᱠᱷᱚᱱ ᱩᱢᱮᱨ ᱠᱚᱢ ᱜᱮ ᱛᱟᱦᱮᱸ ᱠᱟᱱᱟ ᱫᱤᱥᱟᱹᱭᱟ ᱩᱸ ᱚᱱᱟ ᱦᱟᱨ ᱚᱱᱟ ᱛᱮᱫᱚ ᱱᱮᱛᱟᱨ ᱫᱚ ᱵᱟᱠᱚ ᱧᱟᱢᱚᱜ ᱠᱟᱱᱟ ᱱᱮᱛᱟᱨ ᱫᱚ ᱚᱱᱮᱠᱴᱟ ᱠᱚ ᱠᱚᱢ ᱧᱚᱜ ᱠᱟᱱᱟ ᱛᱚᱵᱮ ᱧᱟᱢ ᱫᱚᱠᱚ ᱧᱟᱢᱚᱜ ᱠᱟᱱ ᱜᱮᱭᱟ᱾
ᱦᱩᱸ᱾ ᱟᱨ ᱛᱚᱵᱩ ᱢᱚᱴᱟᱢᱳᱴᱤ ᱜᱚᱸᱜᱷᱦᱟ ᱫᱚᱠᱚ ᱧᱟᱢ ᱵᱟᱲᱟᱜ ᱠᱟᱱ ᱜᱮᱭᱟ ᱟᱨ ᱡᱮᱢᱚᱱ ᱦᱟᱹᱠᱩ ᱟᱨ ᱡᱮᱢᱚᱱ ᱮ. ᱭ ᱠᱟᱴᱠᱚᱢ ᱠᱟᱴᱠᱚᱢ ᱠᱚᱫᱚ ᱮᱠᱟᱞᱜᱮ ᱵᱟᱠᱚ ᱧᱟᱢᱚᱜ
ᱦᱩᱸ ᱵᱟᱝ ᱟᱞᱮ ᱫᱚ ᱩᱱᱠᱩ ᱵᱟᱹᱫᱽ ᱠᱟᱴᱠᱚᱢ ᱦᱚᱸᱠᱚ ᱧᱟᱢᱚᱜ ᱠᱟᱱ ᱜᱮᱭᱟ ᱟᱨ ᱦᱟᱝᱠᱩ ᱞᱟᱺᱴᱩ ᱠᱟᱴᱠᱚᱢ ᱡᱟᱦᱟᱸᱭ ᱫᱷᱤᱨᱤ ᱠᱟᱴᱠᱚᱢ ᱠᱚ ᱢᱮᱛᱟ ᱠᱚ ᱠᱟᱱᱟ ᱟᱞᱮᱥᱮᱫ ᱫᱚ ᱦᱟᱸ ᱩᱱᱠᱩ ᱫᱚ ᱛᱷᱚᱲᱟ ᱦᱟ ᱮᱢᱱᱤ ᱠᱟᱴᱠᱚᱢ ᱠᱷᱚᱱ ᱫᱚᱠᱚ ᱞᱟᱹᱴᱩ ᱜᱮᱭᱟ᱾ ᱟᱨ ᱰᱟᱴᱚᱢ ᱦᱚᱸ ᱞᱟᱹᱴᱩ ᱞᱟᱹᱴᱩ ᱜᱮᱛᱟ ᱠᱚᱣᱟ, ᱩᱱᱠᱩ ᱦᱚᱸᱠᱚ ᱧᱟᱢᱚᱜ ᱜᱮᱭᱟ ᱧᱟᱢ ᱫᱚ ᱦᱮᱸ ᱟᱫᱚ ᱩᱝᱠᱩ ᱫᱚ ᱵᱟᱭ ᱫᱟᱜ ᱠᱟᱜ ᱛᱮ ᱥᱮᱭᱨᱚᱠᱚᱢ ᱦᱭᱛᱚ ᱵᱟᱠᱚ ᱩᱰᱩᱝ ᱠᱟᱱᱟ, ᱟᱫᱚ ᱵᱚᱨᱥᱟ ᱛᱤᱱᱟᱹᱜ ᱞᱟᱦᱟ ᱤᱫᱤᱜᱼᱟ ᱩᱱᱟᱹᱜ ᱠᱟᱴᱠᱚᱢ ᱫᱚᱠᱚ ᱡᱟᱹᱥᱛᱤ ᱤᱫᱤᱜ ᱦᱟᱸᱜ ᱢᱟᱴᱷ ᱠᱚᱨᱮ᱾
ᱦᱩᱸ ᱛᱟᱦᱚᱞᱮ ᱜᱚᱝᱠᱮ ᱟᱵᱤᱱ ᱫᱚ ᱟᱯᱮ ᱥᱮᱫ ᱢᱟ ᱮ ᱰᱟᱹᱦᱤ ᱫᱤᱥᱚᱢ ᱜᱮ ᱥᱮ ᱵᱤᱨ ᱫᱤᱥᱚᱢ?
ᱟᱞᱮ ᱫᱚ ᱵᱤᱨ ᱫᱤᱥᱚᱢ ᱦᱚᱸ ᱞᱟᱹᱭ ᱜᱟᱱᱚᱜᱼᱟ ᱫᱟᱜ ᱥᱮᱜ ᱟᱞᱮ ᱚᱲᱟᱜ ᱥᱟᱢᱱᱮ ᱥᱮᱱ ᱫᱚ ᱮᱠᱷᱮᱱ ᱵᱟᱹᱫᱽ ᱟᱲ ᱛᱟᱭᱚᱢ ᱥᱮᱱ ᱫᱚ ᱵᱤᱨ ᱢᱮᱱᱟᱜᱼᱟ ᱟᱫᱚ ᱟᱞᱮ ᱫᱚ ᱵᱤᱨ ᱫᱤᱥᱚᱢ ᱦᱚᱸ ᱞᱟᱹᱭ ᱫᱚ ᱜᱟᱱᱚᱜ ᱜᱮᱭᱟ᱾ ᱪᱮᱫᱟᱜ ᱥᱮ ᱵᱤᱨ ᱦᱚᱸ ᱛᱟᱭᱚᱢ ᱥᱮᱫ ᱮᱠᱫᱚᱢ ᱞᱟᱺᱴᱩ ᱜᱮᱛᱟᱞᱮᱭᱟ᱾ ᱦᱮᱸ ᱟᱨ ᱵᱤᱨ ᱠᱷᱚᱱ ᱜᱮ ᱟᱭᱢᱟ ᱞᱮᱠᱟᱱᱟᱜ ᱟᱲᱟᱜ ᱥᱟᱠᱟᱢ ᱥᱮ ᱨᱟᱱ ᱢᱩᱨᱜᱟᱹᱱ ᱦᱚᱸ ᱟᱨ ᱦᱚᱸ ᱥᱟᱦᱟᱱ ᱠᱚᱦᱚᱸ ᱟᱹᱜᱩ ᱦᱩᱭᱩᱜ ᱜᱮᱭᱟ ᱥᱟᱠᱟᱢ ᱯᱟᱛᱲᱟ ᱞᱟᱹᱜᱤᱡ ᱥᱟᱠᱟᱢ ᱦᱚᱸ ᱦᱮᱡᱽ ᱟᱹᱜᱩ ᱦᱳᱭᱳᱜ ᱜᱮᱭᱟ᱾
ᱞᱮᱜᱟ ᱥᱟᱨᱡᱚᱢ ᱵᱤᱨ ᱜᱮ ᱵᱟᱝ?
ᱦᱮᱸ ᱟᱛ ᱮᱠᱫᱚᱢ ᱥᱟᱨᱡᱚᱢ ᱵᱤᱨ ᱜᱮ᱾ ᱛᱟᱦᱞᱮ ᱜᱚᱝᱠᱮ ᱟᱯᱮᱥᱮᱱ ᱫᱚ ᱵᱤᱨ ᱠᱩ ᱫᱚ ᱵᱟᱹᱱᱩᱜ-ᱟ?
ᱵᱟᱝᱟ ᱟᱞᱮ ᱥᱮᱡ ᱢᱟ ᱵᱤᱨᱫᱚ ᱢᱮᱱᱟᱜ ᱫᱚ ᱢᱮᱱᱟᱜ ᱟᱠᱟᱫ ᱜᱮᱭᱟ᱾ ᱢᱟᱱᱮ ᱡᱟᱹᱥᱛᱤ ᱜᱮ ᱢᱮᱱᱟᱜ ᱟᱠᱟᱫᱟ ᱚᱲᱟᱜ ᱥᱩᱨ ᱨᱮᱜᱮ ᱵᱤᱨ ᱠᱚᱫᱚ᱾
ᱪᱮᱫᱟᱜ ᱥᱮ
ᱥᱟᱨᱡᱚᱢ ᱵᱤᱨ ᱜᱮ ᱢᱮᱱᱟᱜ ᱟᱠᱟᱫᱟ ᱟᱞᱮ ᱴᱷᱮᱱ ᱢᱟ ᱵᱤᱨ ᱜᱮ ᱡᱟᱹᱥᱛᱤ ᱜᱮᱭᱟ᱾
ᱟᱪᱷᱟ ᱟᱪᱷᱟ ᱟᱨ ᱛᱟᱦᱚᱞᱮ ᱩᱫ ᱯᱩᱴᱠᱟᱹ ᱠᱚ ᱡᱟᱱᱟᱢᱚᱜ ᱠᱟᱱ
ᱯᱷᱩᱴᱠᱟᱹ ᱫᱚ ᱯᱷᱩᱴᱠᱟᱹ ᱫᱚ ᱠᱚᱴᱷᱤᱱ ᱜᱮᱠᱚ ᱡᱟᱱᱟᱢ ᱚᱜ ᱠᱟᱱᱟ᱾ ᱯᱩᱴᱠᱟ. ᱜᱮ ᱫᱚᱢᱮ ᱞᱮ ᱡᱚᱢ ᱵᱟᱲᱟᱮᱫ ᱠᱚᱣᱟ᱾
ᱦᱚ ᱟᱞᱮ ᱦᱚᱸ ᱡᱚᱢ ᱫᱚ ᱠᱷᱩᱵ ᱜᱮᱞᱮ ᱡᱚᱢ ᱠᱮᱫ ᱠᱚᱣᱟ ᱛᱚᱵᱮ ᱞᱟᱦᱟᱛᱮ ᱞᱮᱠᱟ ᱩᱱᱟᱹᱜ ᱟᱢᱫᱟ ᱫᱚ ᱵᱟᱠᱚ ᱧᱟᱢᱚᱜ ᱠᱟᱱᱟ ᱡᱟᱹᱱᱤᱡ ᱱᱮᱛᱟᱨ ᱫᱚ᱾
ᱦᱳᱭ ᱦᱚᱭ ᱞᱟᱦᱟ ᱪᱮᱫ ᱞᱮᱠᱟ ᱠᱚ ᱧᱟᱢ ᱠᱚ-ᱟ ᱚᱱᱠᱟ ᱡᱟᱹᱥᱛᱤ ᱫᱚ ᱵᱟᱠᱚ ᱧᱟᱢᱚᱜ ᱧᱟᱢ ᱫᱚᱠᱚ ᱧᱟᱢᱚᱜ ᱠᱟᱱᱟ ᱢᱟᱱᱮ ᱠᱷᱩᱵ ᱠᱚᱢ ᱯᱚᱨᱤᱢᱟᱱ ᱠᱚ ᱧᱟᱢᱚᱜ
ᱚᱱᱮᱠᱴᱟ ᱠᱚᱢ ᱪᱮᱫᱟᱜ ᱥᱮ ᱢᱤᱫ ᱚᱠᱛᱚ ᱧᱮᱞᱚᱜ ᱠᱟᱱ ᱛᱟᱦᱮᱱᱟ ᱮᱠᱫᱚᱢ ᱯᱩᱴᱠᱟᱹ ᱥᱩᱲᱟᱹ ᱯᱩᱴᱠᱟᱹ ᱵᱷᱟᱡᱟ ᱯᱩᱴᱠᱟᱹ ᱨᱟᱹᱥᱤ ᱦᱮᱸ ᱩᱫ ᱦᱚ ᱥᱟᱨᱟᱫᱤᱱ ᱡᱚᱢ, ᱚᱸ ᱱᱮᱛᱟᱨ ᱫᱚ ᱟᱨ ᱚᱱᱠᱟ ᱫᱚ ᱵᱟᱝ ᱧᱟᱢᱚᱜ ᱠᱟᱱᱟ᱾ ᱴᱷᱤᱠᱜᱮᱭᱟ ᱜᱚᱝᱠᱮ ᱤᱭᱟᱹ ᱚᱠᱛᱚ ᱫᱚ ᱦᱩᱭᱠᱟᱱ ᱛᱟᱞᱟᱝ ᱟ᱾
ᱦᱮ ᱦᱩᱭ ᱫᱚ ᱡᱚᱦᱟᱨ ᱜᱮ,